ᱜᱠᱮ ᱡᱚᱦᱟᱨ ᱜᱮ
ᱵᱮᱥ ᱵᱟᱲᱟ ᱜᱮᱛᱚ?
ᱦᱮ ᱜᱚᱝᱠᱮ ᱵᱮᱥ ᱵᱟᱲᱟ ᱜᱤ, ᱜᱚᱝᱠᱮ ᱟᱢ ᱦᱚ ᱵᱮᱥ ᱵᱟᱲᱟ ᱜᱮᱛᱚ?
ᱦᱮ, ᱤᱧ ᱦᱚ ᱵᱮᱥ ᱵᱟᱲᱟ ᱜᱮ, ᱟᱫᱚ ᱱᱤᱭᱮ ᱜᱷᱟᱲᱤᱡ ᱫᱚ ᱵᱮᱥ ᱵᱟᱲ ᱜᱮ, ᱟᱫᱚ ᱟᱯᱮ ᱚᱱᱛᱮᱱᱟᱜ ᱦᱚᱭ ᱦᱤᱥᱤᱫ ᱠᱚ ᱚᱠᱟ ᱞᱮᱠᱟ ᱜᱚᱝᱠᱮ?
ᱞᱟᱹᱭ ᱞᱮᱠᱷᱟᱱ ᱟᱞᱮ ᱚᱱᱛᱮᱱᱟᱜ ᱦᱚᱭ ᱦᱤᱥᱤᱫ ᱫᱚ, ᱜᱚᱝᱠᱮ ᱱᱚᱜᱚᱭ ᱟᱹᱰᱤ ᱡᱳᱨᱮ ᱫᱟᱜ ᱮ ᱠᱟᱱ ᱫᱚ᱾
ᱟᱪᱷᱟ, ᱟᱪᱷᱟ ᱱᱤᱜᱟᱲᱤᱡ ᱫᱟᱜ ᱫᱟᱭ ᱵᱟᱝ?
ᱫᱟᱜ ᱫᱚᱭ ᱫᱟᱜ ᱞᱮᱼᱟ ᱥᱮ ᱥᱮᱛᱟᱜ ᱵᱮᱞᱟ, ᱱᱤᱛᱚᱜ ᱫᱚ ᱵᱟᱭ ᱫᱟᱜ ᱮᱫ ᱠᱟᱱᱟ᱾
ᱟᱪᱪᱷᱟ ᱟᱪᱪᱷᱟ, ᱦᱮ ᱜᱚᱝᱠᱮ ᱟᱯᱮ ᱚᱱᱛᱮ ᱦᱩᱲᱩ ᱠᱚ ᱪᱟᱥ ᱠᱚ ᱦᱩᱭᱱᱟ ᱥᱮ ᱪᱮᱫ?
ᱛᱚ ᱞᱟᱹᱭ ᱞᱮᱠᱷᱟᱱ ᱛᱚ, ᱱᱚᱜᱼᱚᱭ ᱮᱦᱚᱵ ᱟᱠᱟᱱᱟ ᱦᱩᱲᱩ ᱨᱚᱦᱚᱭ ᱫᱚ ᱱᱤᱛᱚᱝ᱾ ᱞᱟᱹᱭ ᱞᱮᱠᱷᱟᱱ ᱛᱚ, ᱜᱚᱝᱠᱮ ᱟᱯᱮ ᱥᱮᱫ ᱠᱤ ᱮᱦᱚᱵ ᱠᱟᱱᱟ ᱥᱮ
ᱵᱟᱝ ᱜᱚᱝᱠᱮ, ᱟᱞᱮ ᱱᱚᱛᱮ ᱫᱚ ᱦᱟᱸᱜ, ᱥᱤᱛᱩᱝ ᱫᱟᱭ ᱟᱹᱰᱤ ᱡᱳᱨ ᱟᱫᱚ ᱤᱱᱟᱹ ᱤᱭᱟᱹᱛᱮ, ᱟᱫᱚ ᱫᱟᱜᱮ ᱨᱮᱦᱚᱭ ᱮᱱᱛᱮ ᱟᱹᱰᱤ ᱟ ᱦᱳ ᱠᱟᱴᱤᱡ ᱠᱟᱴᱤᱡ ᱮ ᱫᱟᱜ ᱫᱟ, ᱮ ᱴᱤᱯ ᱡᱟᱦᱟᱸ ᱠᱚ ᱢᱮᱛᱟᱜ ᱠᱟᱱᱟ, ᱡᱷᱤᱯᱤᱨ ᱡᱷᱩᱯᱤᱨ ᱮ ᱫᱟᱜ ᱫᱟᱭ ᱛᱚ, ᱟᱨ ᱚᱱᱟ ᱡᱷᱤᱯᱤᱨ ᱫᱟᱜ ᱛᱮᱢᱟ ᱟᱵᱚ ᱫᱚᱵᱚᱱ ᱵᱟᱲᱟᱭᱟ ᱪᱮᱫ ᱦᱚ ᱠᱟᱹᱢᱤ ᱵᱟᱝ ᱦᱩᱭᱩᱜᱼᱟ, ᱦᱮ ᱵᱟᱝ ᱡᱮᱫ ᱦᱟᱵᱤᱡ ᱡᱷᱚᱢᱚᱨ ᱡᱷᱚᱢᱚᱨ ᱵᱟᱭ ᱫᱟᱜᱟ ᱵᱮᱥ ᱦᱟᱵᱤᱡ ᱪᱮᱫ ᱦᱚ ᱵᱟᱝ ᱦᱩᱭᱩᱼᱟ ᱦᱮ ᱵᱟᱝ?
ᱦᱮ ᱮᱠᱫᱚᱢ ᱮᱠᱫᱚᱢ, ᱫᱟᱜ ᱞᱮᱠᱷᱟᱱ ᱜᱤ ᱠᱟᱴᱤᱡ ᱠᱟᱹᱢᱤ ᱨᱮᱦᱚ ᱥᱩᱵᱤᱫᱟ ᱧᱚᱜᱚᱜᱼᱟ᱾
ᱦᱳᱭ, ᱦᱳᱭ, ᱪᱪᱷᱟ ᱜᱚᱝᱠᱮ ᱛᱟᱦᱚᱞᱮ ᱛᱮᱦᱮᱧ ᱫᱚ ᱢᱤᱫᱴᱟᱝ ᱥᱟᱛᱟᱢ ᱫᱤᱭᱮ ᱞᱟᱝ ᱨᱚᱲᱟ, ᱥᱟᱛᱟᱢ ᱫᱚ ᱱᱚᱝᱠᱟ ᱠᱟᱱᱟ ᱮ ᱦᱚᱜᱼᱚᱭ ᱡᱮ ᱱᱟᱦᱟᱜ ᱟᱵᱚ ᱟ ᱧᱮᱞᱮᱫ ᱟᱵᱚᱱ ᱡᱮ ᱵᱷᱟᱨᱚᱛ ᱫᱤᱥᱚᱢ ᱨᱮ, ᱥᱮ ᱮᱴᱟᱜ ᱫᱤᱥᱚᱢ ᱫᱤᱥᱚᱢ ᱟᱵᱚᱣᱟᱜ ᱥᱟᱱᱛᱟᱲᱤ ᱯᱟᱹᱨᱥᱤ ᱠᱤᱱᱛᱩ ᱪᱚᱨᱪᱟᱜ ᱠᱟᱱᱟ, ᱦᱮ ᱥᱮ ᱵᱟᱝ?
ᱮᱠᱫᱚᱢ ᱮᱠᱫᱚᱢ,
ᱛᱟᱦᱚᱞᱮ ᱦᱚᱜᱼᱚ ᱱᱟ ᱮ ᱥᱟᱱᱛᱟᱲᱤ ᱯᱟᱹᱨᱥᱤ, ᱥᱮ ᱚᱞᱪᱤᱠᱤ ᱤᱫᱤ ᱠᱟᱛᱮᱫ ᱜᱮ ᱢᱤᱫ ᱵᱟᱨ ᱠᱟᱛᱷᱟ ᱛᱮᱦᱮᱧ ᱫᱚᱞᱟᱝ ᱨᱚᱯᱚᱲ ᱛᱷᱩᱛᱤᱭᱟ ᱦᱮᱸ ᱥᱮ,
ᱮᱠᱫᱚᱢ ᱟᱹᱰᱤ ᱡᱚᱛᱷᱟᱛ ᱛᱮᱞᱟᱵᱮᱱ ᱥᱟᱹᱨᱤ ᱠᱟᱛᱷᱟ ᱵᱮᱱ ᱞᱟᱹᱭ ᱠᱟᱫᱟ, ᱡᱮ ᱱᱚᱜᱼᱚ ᱱᱤᱭᱟᱹ ᱤᱫᱤ ᱠᱟᱛᱮᱜ ᱜᱮ ᱠᱟᱹᱴᱤᱡ ᱜᱟᱞᱢᱟᱨᱟᱣ ᱞᱮᱠᱷᱟᱱ ᱟᱹᱰᱤ ᱱᱟᱯᱟᱭᱚᱜᱼᱟ᱾
ᱟᱫᱚ ᱧᱮᱞᱵᱮᱱ ᱜᱚᱝᱠᱮ ᱮᱴᱟᱜ ᱮᱴᱟᱜ ᱮ ᱟᱹᱰᱤ ᱦᱚᱲ ᱜᱮ ᱱᱚᱣᱟ ᱫᱤᱭ ᱟᱹᱰᱤ ᱠᱤᱪᱷᱩ ᱠᱚ ᱨᱚᱲ ᱟᱠᱟᱜᱼᱟ, ᱥᱮ ᱮᱱᱛᱮ ᱟᱞᱟᱝ ᱫᱚ ᱛᱮᱦᱮᱧ ᱫᱚ ᱢᱤᱫᱴᱟᱝ ᱱᱟᱣᱟ ᱮ ᱦᱚᱭᱛᱳ ᱱᱚᱣᱟ ᱤᱫᱤᱛᱮᱫ ᱠᱚ ᱨᱚᱲ ᱠᱟᱜ ᱨᱮᱦᱚᱸ, ᱮᱱᱛᱮ ᱟᱞᱟᱝᱟᱜ ᱫᱚ ᱱᱟᱥᱮ ᱦᱤᱞᱩ ᱦᱮ ᱮᱴᱟᱜᱚᱜ ᱞᱮᱠᱟᱧ ᱢᱚᱱᱮᱭᱮᱜᱼᱟ ᱦᱮᱸᱥᱮ,
ᱟᱪᱪᱷᱟ, ᱟᱹᱰᱤ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ, ᱪᱮᱫᱟᱜ ᱥᱮ ᱠᱟᱹᱴᱤᱡ ᱵᱷᱤᱱᱟᱹ ᱧᱚᱜ ᱞᱟᱝ ᱠᱟᱹᱴᱤᱡ ᱞᱟᱝ ᱨᱚᱲ ᱞᱮᱠᱷᱟᱱ, ᱟᱞᱟᱝ ᱦᱚᱸ ᱟᱹᱰᱤ ᱱᱟᱯᱟᱭᱚᱜ ᱛᱟᱞᱟᱝᱟ,
ᱟᱪᱪᱷᱟ ᱜᱚᱝᱠᱮ ᱛᱟᱦᱞᱮ ᱟᱯᱮ ᱚᱱᱛ ᱪᱮᱫᱮᱠᱟ ᱢᱟᱱᱮ? ᱚᱞᱪᱤᱠᱤ ᱨᱮᱱᱟᱜ ᱤᱛᱚᱜ ᱪᱟᱨᱪᱟ ᱚᱠᱟᱞᱮᱠᱟ ᱪᱟᱞᱟᱜ ᱠᱟᱱᱟ?
ᱛᱚ ᱟᱹᱰᱤ ᱱᱟᱯᱟᱭ ᱠᱩᱠᱞᱤ ᱵᱮᱱ ᱫᱚᱦᱚᱣ ᱠᱟᱫᱟ, ᱛᱚ ᱞᱟᱹᱭ ᱞᱮᱠᱷᱟᱱ ᱟᱞᱮ ᱱᱛᱮᱱᱟᱜ ᱚ ᱡᱟᱦᱟᱸ ᱚᱞᱪᱤᱠᱤ ᱪᱚᱨᱪᱟ ᱫᱚ ᱪᱟᱞᱟᱣ ᱫᱚ ᱪᱟᱞᱟᱜ ᱠᱟᱱ ᱜᱮᱭᱟ, ᱠᱤᱱᱛᱩ ᱱᱚᱜᱼᱚᱭ ᱱᱤᱛᱚᱝ ᱞᱤᱧ ᱧᱮᱞᱮᱜ-ᱟ, ᱡᱮ ᱟᱞᱤᱧ ᱛᱚᱨᱚᱯ ᱠᱷᱚᱱ ᱫᱚ ᱟᱹᱰᱤ ᱠᱚᱢ ᱜᱤ ᱪᱟᱞᱟᱜ ᱠᱟᱱᱟ, ᱪᱮᱫᱟᱜ ᱥᱮ ᱱᱚᱝᱠᱟ ᱤᱱᱟᱹᱜ ᱚᱞᱚᱜ ᱯᱟᱲᱦᱟᱣ ᱢᱟ ᱵᱟᱹᱱᱩᱜ ᱠᱚᱣᱟ, ᱢᱮᱱᱟᱜ ᱠᱚᱣᱟ, ᱠᱤᱱᱛᱩ ᱟᱹᱰᱤ ᱠᱚᱢ ᱢᱮᱱᱟᱜ ᱠᱚᱣᱟ ᱛᱚ, ᱚᱱᱟ ᱠᱷᱟᱹᱛᱤᱨ ᱛᱮ ᱟᱹᱰᱤ ᱠᱚᱢ ᱪᱟᱨᱪᱟ ᱪᱟᱞᱟᱜ ᱠᱟᱱᱟ᱾ ᱟᱨ ᱤᱧ ᱫᱚᱧ ᱞᱟᱹᱭᱟ ᱦᱚᱪᱚᱭᱟ ᱡᱮᱢᱚᱱ,
ᱟᱪᱪᱷᱟ ᱜᱚᱝᱠᱮ ᱦᱩᱸ ᱦᱩᱸ ᱚᱵᱚᱥᱥᱳ ᱚᱵᱚᱥᱥᱳᱭ ᱱᱚᱣᱟ ᱢᱟ ᱡᱚᱛᱚ ᱦᱚᱲ ᱜᱮ ᱵᱚᱱ ᱨᱤᱠᱟᱹᱭᱮᱜ-ᱟ ᱡᱮ ᱡᱟᱛᱮ ᱟᱵᱚᱣᱟᱜ ᱱᱚᱣᱟ ᱥᱟᱱᱛᱟᱲᱤ ᱯᱟᱹᱨᱥᱤ ᱥᱮ ᱚᱞᱪᱤᱠᱤ ᱡᱟᱛᱮ ᱱᱚᱣᱟ ᱫᱤᱥᱚᱢ ᱫᱤᱥᱚᱢ ᱟᱵᱚ ᱵᱷᱟᱨᱚᱛ ᱫᱤᱥᱚᱢ ᱢᱟ ᱠᱟᱱ ᱜᱮ ᱮᱱᱛᱮ ᱨᱮᱦᱚᱸ ᱮᱴᱟᱜ ᱫᱤᱥᱚᱢ ᱥᱚᱸᱜᱮᱛᱮ ᱯᱟᱥᱱᱟᱜ ᱢᱟ ᱱᱚᱣᱟ ᱨᱮᱱᱟᱜ ᱟᱹᱰᱤ ᱠᱩᱨᱩᱢᱩᱴᱩ ᱥᱮ ᱨᱤᱠᱟᱹ ᱪᱟᱞᱟᱜ ᱠᱟᱱᱟ ᱚᱱᱮᱠᱟ ᱟᱞᱮᱫᱟᱜᱮ ᱡᱟᱹᱱᱤᱡ ᱪᱚᱢ ᱧᱮᱞ ᱟᱠᱟᱫ ᱜᱮᱭᱟ? ᱩᱸ ᱥᱳᱥᱟᱞ ᱢᱤᱰᱤᱭᱟ ᱨᱮ ᱢᱤᱫᱴᱟᱝ ᱵᱚᱨ ᱢᱟᱸᱰᱨᱟᱣ ᱵᱟᱲᱟᱜ ᱠᱟᱱ ᱛᱟᱦᱮᱸᱫ ᱟᱫᱚ ᱮᱱᱛᱮ ᱵᱮᱦᱮ ᱛᱩ ᱡᱮᱦᱮᱫᱩ ᱱᱚᱣᱟ ᱮ ᱯᱮᱞᱟᱴ ᱯᱷᱚᱨᱚᱢ ᱨᱮ ᱨᱚᱯᱚᱲ ᱠᱟᱱᱟ ᱟᱨ ᱠᱤᱪᱷᱩ ᱟᱱ ᱟᱨᱤ ᱢᱮᱱᱟᱜ-ᱟ ᱡᱟᱦᱟᱸ ᱫᱚ ᱟ ᱧᱩᱛᱩᱢ ᱠᱚᱫᱚ ᱞᱟᱹᱭ ᱵᱟᱝ ᱜᱟᱱᱚᱜᱼᱟ ᱮᱱᱛᱮᱫ ᱞᱟᱹᱭᱮᱧ ᱥᱮ? ᱧᱤᱛᱩᱢ ᱫᱚ ᱵᱟᱹᱧ ᱞᱟᱹᱭᱟ ᱦᱟᱸᱜ ᱡᱟᱦᱟᱸ ᱫᱚ ᱤᱛᱛᱟᱫᱤ ᱨᱮ ᱜᱚᱝᱠᱮᱥ ᱪᱟᱞᱟᱣ ᱞᱮᱱ ᱛᱟᱦᱮᱸᱜᱼᱟ ᱟᱵᱩᱭᱤᱡ ᱜᱚᱝᱠᱮ ᱟᱫᱚ ᱚᱱᱛᱮ ᱧᱮᱞ ᱦᱩᱭᱱᱟ ᱡᱮ ᱟᱵᱚᱣᱟᱜ ᱥᱟᱱᱛᱟᱲᱤ ᱯᱟᱹᱨᱥᱤ ᱤᱫᱤ ᱠᱟᱛᱮᱫ ᱥᱮ ᱚᱞᱪᱤᱠᱤ ᱤᱫᱤ ᱠᱟᱛᱮᱫ ᱟᱹᱰᱤ ᱮ ᱱᱟᱯᱟᱭ ᱱᱟᱯᱟᱭ ᱚᱸᱰᱮ ᱠᱟᱛᱷᱟᱭ ᱨᱚᱲ ᱴᱚᱣ ᱠᱟᱜᱟᱭ ᱦᱮᱸ ᱮᱱᱛᱮ ᱚᱱᱟ ᱥᱟᱶᱛᱮ ᱩᱱᱤ ᱮᱣᱟᱨᱰ ᱦᱚᱭ ᱧᱟᱢ ᱟ ᱤᱭᱟᱹ ᱥᱮ ᱚᱱᱟ ᱫᱚ ᱡᱟᱹᱱᱤᱡ ᱡᱟᱹᱱᱤᱡ ᱡᱟᱹᱱᱤᱡ ᱪᱚᱢ ᱧᱮᱞ ᱟᱠᱟᱜᱼᱟ ᱜᱚᱝᱠᱮ?
ᱦᱮᱸ ᱜᱚᱝᱠᱮ
ᱦᱮᱸ ᱚᱱᱟ ᱫᱚ ᱡᱟᱹᱱᱤᱜ ᱪᱚᱢ ᱧᱮᱞ ᱟᱠᱟᱫ ᱜᱮᱭᱟ ᱥᱳᱥᱟᱞ ᱢᱤᱰᱤᱭᱟ ᱨᱮ ᱦᱮᱸ ᱵᱟᱝ?
ᱦᱮᱸ ᱜᱚᱝᱠᱮ ᱧᱮᱞ ᱠᱟᱜ ᱜᱤᱭᱟᱹᱧ ᱤᱧ ᱫᱚ ᱥᱳᱥᱟᱞ ᱢᱤᱰᱤᱭᱟ ᱨᱮ᱾
ᱮᱠᱟᱞ ᱮᱠᱟᱞ ᱦᱟ ᱟᱫᱚ ᱮᱱᱛᱮ ᱤᱱᱠᱟᱹ ᱦᱚᱜᱚᱭ ᱠᱤᱪᱷᱩ ᱧᱮᱞᱚᱜ ᱠᱟᱱᱟ ᱠᱤᱪᱷᱩ ᱠᱤᱪᱷᱩ ᱡᱟᱭᱜᱟ ᱨᱮᱫᱚ ᱮᱱᱛᱮᱫ ᱚᱱᱟ ᱚᱞᱪᱤᱠᱤ ᱠᱤᱱᱛᱩ ᱠᱚ ᱵᱤᱨᱳᱫᱮᱜ-ᱟ ᱦᱚᱜᱚ ᱱᱟ ᱵᱟᱠᱷᱨᱟᱛᱮ ᱟᱢ ᱪᱮᱫ ᱮᱢ ᱞᱟᱹᱭᱟᱠᱚᱣᱟ? ᱠᱩ ᱡᱟᱦᱟᱸᱭ ᱠᱚ ᱵᱤᱨᱳᱫᱮᱜᱼᱟ ᱟᱵᱚᱣᱟᱜ ᱥᱟᱱᱛᱟᱲᱤ ᱯᱟᱹᱨᱥᱤ ᱥᱮ ᱟᱵᱚᱣᱟᱜ ᱡᱟᱱᱟᱢ ᱯᱟᱹᱨᱥᱤ ᱥᱮ ᱟᱵᱚᱣᱟᱜ ᱟᱭᱳ ᱟᱲᱟᱝ ᱩᱱᱠᱩ ᱵᱟᱠᱷᱨᱟᱛᱮ ᱪᱮᱫ ᱮᱢ ᱞᱟᱹᱭᱟᱠᱚᱣᱟ?
ᱛᱚ ᱤᱧᱫᱚ ᱱᱤᱭᱟᱹᱜᱤᱧ ᱞᱟᱹᱭᱟ ᱜᱚᱝᱠᱮ ᱡᱮ ᱱᱚᱜᱚᱭ ᱡᱮ ᱟᱵᱚᱣᱟᱜ ᱥᱟᱱᱛᱟᱲᱤ ᱟᱲᱟᱝ ᱛᱮᱠᱚ ᱵᱤᱨᱩᱫᱮᱜᱼᱟ ᱡᱮ ᱱᱚᱣᱟ ᱫᱚ ᱟᱹᱰᱤ ᱱᱟᱯᱟᱭ ᱠᱟᱱᱟ ᱡᱮᱢᱚᱱ ᱟᱵᱩ ᱮᱸ ᱩᱱᱠᱩ ᱡᱟᱦᱟᱸᱭ ᱠᱚᱠᱚ ᱯᱟᱲᱦᱟᱜ ᱠᱟᱱᱟ ᱩᱱᱠᱩ ᱡᱮᱢᱚᱱ ᱞᱟᱯᱷᱟᱝ ᱥᱮᱪᱮᱫ ᱪᱟᱞᱟᱣ ᱠᱮᱛᱮᱜ ᱵᱟᱠᱩ ᱟᱱᱟᱴ ᱨᱮ ᱵᱟᱠᱚ ᱯᱟᱲᱟᱜ ᱢᱟ ᱚᱱᱟ ᱠᱷᱟᱹᱛᱤᱨ ᱛᱮ ᱤᱧᱫᱩᱧ ᱞᱟᱹᱭᱫᱟ ᱱᱤᱭᱟᱹ ᱵᱤᱨᱩᱫᱽ ᱫᱚ ᱮᱠᱫᱚᱢ ᱟᱹᱰᱤ ᱱᱟᱯᱟᱭ ᱠᱟᱛᱷᱟ ᱠᱟᱱᱟ᱾ ᱥᱮ ᱵᱤᱨᱩᱫ ᱞᱮᱠᱷᱟᱱ ᱫᱚ ᱟᱨᱚ ᱱᱟᱯᱟᱭᱚᱜᱼᱟ᱾
ᱦᱮᱸ ᱵᱟᱝ ᱜᱚᱝᱠᱮ ᱚᱱᱟᱴᱟᱜ ᱫᱚ ᱵᱟᱝ ᱡᱟᱦᱟᱸ ᱫᱚ ᱢᱟᱱᱮ ᱠᱚ ᱞᱟᱹᱭᱮᱫᱼᱟ ᱪᱮᱛᱟ ᱚᱞ ᱪᱤᱠᱤ ᱵᱟᱝ ᱠᱚ ᱠᱩᱥᱤᱭᱟᱜ ᱠᱟᱱᱟ ᱢᱟᱱᱮ ᱚᱱᱟ ᱴᱟᱜ ᱦᱳᱭ ᱚᱱᱟ ᱴᱟᱜ ᱵᱟᱠᱷᱨᱟ ᱛᱮ ᱪᱮᱫ ᱮᱢ ᱞᱟᱹᱭᱟ?
ᱛᱚ ᱞᱟᱹᱭ ᱞᱮᱠᱷᱟᱱ ᱫᱚ ᱚᱞᱪᱤᱠᱤ ᱫᱚ ᱵᱟᱠᱚ ᱠᱩᱥᱤᱭᱟᱜ ᱠᱟᱱᱟ ᱱᱩᱠᱩ ᱫᱚ ᱦᱚᱭᱛᱳ ᱯᱩᱭᱞᱩ ᱠᱷᱚᱱ ᱢᱩᱪᱟᱹᱫ ᱫᱷᱟᱵᱤᱡ ᱫᱚ ᱵᱟᱠᱚ ᱵᱩᱡᱷᱟᱹᱣ ᱢᱟᱱᱮ ᱵᱟᱠᱚ ᱵᱟᱲᱟᱭ ᱟᱠᱟᱫᱟ ᱛᱚ ᱡᱮ ᱱᱚᱣᱟ ᱫᱚ ᱪᱮᱜ ᱡᱤᱱᱤᱥ ᱠᱟᱱᱟ ᱥᱮ ᱪᱮᱫ ᱠᱟᱱᱟ ᱚᱱᱠᱟ ᱡᱩᱫᱤ ᱯᱨᱚᱛᱷᱚᱢ ᱥᱮ ᱯᱳᱭᱞᱳ ᱠᱷᱚᱱ ᱠᱚ ᱵᱟᱲᱟᱭ ᱧᱟᱢ ᱞᱮᱠᱷᱟᱱ ᱛᱟᱦᱚᱞᱮ ᱱᱩᱠᱩ ᱫᱚ ᱵᱷᱟᱹᱜᱮ ᱧᱚᱜ ᱠᱚ ᱵᱩᱡᱷᱟᱹᱣ ᱠᱮᱭᱟ ᱡᱮ ᱵᱟᱝᱟ ᱱᱚᱣᱟ ᱫᱚ ᱱᱚᱣᱟ ᱠᱟᱱᱟ ᱟᱹᱰᱤ ᱜᱟᱱ ᱱᱤᱭᱟᱹ ᱨᱮ ᱟᱹᱰᱤ ᱜᱟᱱ ᱢᱟᱱᱮ ᱮ ᱯᱷᱮᱰᱟᱛ ᱨᱮᱱᱟᱜ ᱥᱮ ᱢᱤᱫᱴᱮᱱ ᱡᱤᱱᱤᱥ ᱞᱮᱠᱟᱱ ᱵᱟᱲᱟᱭ ᱧᱟ ᱢᱮᱱᱟᱜᱼᱟ ᱟᱹᱞᱤᱧ ᱫᱚᱞᱤᱧ ᱞᱟᱹᱭ ᱪᱚᱭᱟ ᱡᱮ ᱵᱟᱝ ᱵᱟᱲᱟᱭ ᱦᱚᱲ ᱫᱚ ᱠᱟᱹᱴᱤᱡ ᱞᱟᱹᱭ ᱞᱮᱠᱷᱟᱱ ᱫᱚ ᱟᱹᱰᱤ ᱱᱟᱯᱟᱭ ᱠᱚᱜᱼᱟ᱾ ᱛᱚᱵᱮᱱᱟᱜ ᱠᱚ ᱵᱩᱡᱷᱟᱹᱣ ᱠᱮᱭᱟ ᱡᱮ ᱱᱚᱣᱟ ᱫᱚ ᱪᱮᱫ ᱡᱤᱱᱤᱥ ᱠᱟᱱᱟ
ᱮᱠᱟᱞ ᱮᱠᱟᱞ ᱟᱹᱰᱤ ᱱᱟᱯᱟᱭ ᱟᱱ ᱛᱮᱞᱟ ᱵᱤᱱ ᱮᱢ ᱟᱠᱟᱜᱼᱟ ᱟᱫᱚ ᱮᱱᱛᱮ ᱜᱚᱝᱠᱮ ᱱᱚᱣᱟ ᱨᱮᱱᱟᱜ ᱮ ᱤᱧ ᱫᱚᱧ ᱞᱟᱹᱭᱟ ᱢᱩᱲᱩᱫ ᱠᱟᱨᱚᱱ ᱫᱚ ᱦᱩᱭᱩᱜ ᱠᱟᱱᱟ ᱪᱮᱫ ᱵᱟᱲᱟᱭᱟᱢ ᱩᱱᱠᱩ ᱴᱷᱮᱱ ᱫᱚ ᱚᱱᱟ ᱮᱴᱟᱜ ᱯᱟᱹᱨᱥᱤ ᱛᱮ ᱡᱮᱦᱮᱛᱩ ᱠᱚ ᱟᱯᱱᱟᱨ ᱠᱟᱜᱼᱟ ᱫᱚ ᱩᱱᱫᱤᱱ, ᱟᱫᱚ ᱮᱱᱛᱮᱜ ᱚᱱᱟ ᱯᱟᱹᱨᱥᱤ ᱮᱴᱟᱜ ᱯᱟᱹᱨᱥᱤ ᱛᱮᱠᱚ ᱟᱯᱱᱟᱨ ᱟᱠᱟᱜ ᱠᱷᱟᱹᱛᱤᱨ ᱟᱠᱚ ᱫᱚ ᱡᱮᱦᱮᱛᱩ ᱚᱞᱪᱤᱠᱤ ᱵᱟᱝᱠᱚ ᱵᱟᱲᱟᱭᱟ ᱛᱚ ᱚᱱᱟ ᱠᱷᱟᱹᱛᱤᱨ ᱩᱱᱠᱩ ᱚᱱᱟ ᱠᱚ ᱵᱤᱨᱩᱫᱮᱜᱼᱟ ᱾ ᱟᱫᱚ ᱠᱤᱱᱛᱩ ᱚᱱᱟ ᱵᱤᱨᱩᱫᱽᱫᱷᱚ ᱮᱠᱟᱞ ᱩᱝᱠᱩᱣᱟᱜ ᱛᱤᱱᱟᱹᱜ ᱴᱟ ᱥᱟᱴᱤᱠᱟ ᱥᱮ ᱵᱟᱝ ᱵᱟᱹᱧ ᱞᱟᱹᱭᱟ ᱾ ᱟᱫᱚ ᱤᱧ ᱫᱩᱧ ᱢᱚᱱᱮᱭᱟ ᱚᱱᱟ ᱫᱚ ᱟᱹᱰᱤ ᱜᱮᱠᱚ ᱵᱟᱝᱠᱚ ᱴᱷᱤᱠ ᱠᱟᱹᱢᱤ ᱵᱟᱝᱠᱚ ᱠᱟᱹᱢᱤᱭᱟ ᱾ ᱪᱮᱫᱟᱜ ᱵᱟᱝ ᱢᱟ ᱱᱤᱡᱮᱨᱟᱜ ᱡᱟᱱᱟᱢ ᱟᱲᱟᱝ ᱛᱮ ᱱᱤᱡᱮᱨᱟᱜ ᱯᱟᱹᱨᱥᱤ ᱛᱮ ᱚᱞᱚᱜ ᱯᱟᱲᱦᱟᱣ ᱨᱮᱱᱟᱜ ᱫᱟᱣᱮᱢ ᱧᱟᱢ ᱮᱫᱟ, ᱟᱢ ᱫᱚ ᱫᱮᱞᱟ ᱥᱮ ᱟᱢ ᱦᱚᱸ ᱥᱟᱹᱜᱩᱱ ᱫᱟᱨᱟᱢ ᱱᱚᱣᱟ ᱟᱵᱚᱣᱟᱜ ᱚᱞᱪᱤᱠᱤ ᱟᱸᱻ ᱯᱟᱲᱦᱟᱣ ᱨᱮ ᱥᱮ ᱟᱵᱚᱣᱟᱜ ᱱᱚᱣᱟ ᱥᱟᱱᱛᱟᱲᱤ ᱯᱟᱲᱦᱟᱣ ᱨᱮ ᱾ ᱦᱤᱡᱩᱜ ᱢᱮ ᱟᱢ ᱦᱚᱸ ᱱᱚᱰᱮ ᱪᱮᱫᱚᱜ ᱢᱮ ᱟᱨ ᱮᱴᱟᱜ ᱠᱚᱦᱚᱸ ᱪᱮᱫ ᱟᱠᱚ ᱢᱮ ᱦᱮᱸᱥᱮ ᱾
ᱮᱠᱫᱚᱢ ᱟᱹᱰᱤ ᱱᱟᱯᱟᱭ ᱠᱟᱛᱷᱟ ᱵᱤᱱ ᱞᱟᱹᱭ ᱟᱠᱟᱫᱟ, ᱪᱮᱫᱟᱜ ᱥᱮ ᱱᱚᱜᱼᱚᱭ ᱱᱤᱭᱟᱹ ᱢᱮᱱ ᱠᱟᱛᱷᱟ ᱞᱮᱠᱷᱟᱱ ᱫᱚ ᱟᱹᱰᱤ ᱱᱟᱯᱟᱭ ᱜᱮ ᱛᱚ ᱟᱞᱤᱧ ᱞᱤᱧ ᱞᱟᱹᱭᱟ ᱡᱮ ᱦᱮᱸ ᱱᱚᱣᱟ ᱨᱮ ᱫᱟᱣ ᱠᱚ ᱮᱢᱟᱣ ᱠᱟᱜ ᱵᱚᱱᱟ ᱢᱟᱱᱮ ᱞᱟᱹᱭ ᱦᱩᱭᱩᱜ ᱠᱚᱣᱟ ᱟᱨ ᱢᱮᱛᱟ ᱠᱚ ᱠᱷᱟᱱ ᱡᱩᱫᱤ ᱦᱤᱡᱩᱜ ᱟᱠᱚ ᱟᱨᱦᱚᱸ ᱟᱹᱰᱤ ᱱᱟᱯᱟᱭᱚᱜᱼᱟ ᱾ ᱥᱮ ᱱᱤᱡᱮᱨᱟᱜ ᱟᱲᱟᱝ ᱛᱮ ᱯᱟᱲᱦᱟᱣ ᱢᱟᱱᱮ ᱛᱤᱱᱟᱹ ᱠᱚᱢ ᱨᱟᱹᱥᱠᱟᱹ ᱨᱮᱱᱟᱜ ᱠᱟᱛᱷᱟ ᱠᱟᱱᱟ ᱟᱞᱤᱧ ᱫᱚ ᱱᱤᱭᱟᱹ ᱞᱤᱧ ᱞᱟᱹᱭ ᱦᱚᱪᱚᱭᱟ ᱾ ᱟᱨ ᱡᱟᱦᱟᱸᱭ ᱠᱚ ᱱᱤᱡᱮ ᱟᱲᱟᱝ ᱠᱟᱛᱮ ᱮᱴᱟᱜ ᱠᱚ ᱪᱚᱭᱮᱥ ᱠᱟᱫᱟ ᱥᱮᱠᱚ ᱦᱟᱛᱟᱣ ᱟᱠᱚ ᱾ ᱦᱟᱛᱟᱣ ᱮᱫᱟ ᱛᱚ ᱪᱮᱫ ᱞᱤᱧ ᱞᱟᱹᱭᱟ ᱾
ᱦᱩᱸ ᱦᱩᱸ ᱡᱮᱢᱚᱱ ᱤᱧ ᱫᱚ ᱤᱧ ᱫᱚ ᱜᱚᱝᱠᱮ ᱤᱧ ᱫᱚ ᱱᱚᱣᱟᱧ ᱞᱟᱹᱭᱟ ᱡᱳᱫᱤᱭᱳ ᱡᱟᱦᱟᱸᱭ ᱦᱚᱭᱛᱳ ᱮᱴᱟᱜ ᱯᱟᱹᱨᱥᱤ ᱛᱮ ᱯᱟᱲᱦᱟᱜ ᱠᱟᱱᱟᱭ ᱴᱷᱤᱠ ᱜᱮᱭᱟ ᱠᱚᱭ ᱵᱟᱛ ᱱᱟᱦᱤ, ᱤᱧ ᱫᱚ ᱪᱮᱫ ᱵᱟᱹᱧ ᱞᱟᱹᱭᱟ ᱾ ᱢᱮᱱᱠᱷᱟᱱ ᱦᱳᱭᱛᱳ ᱴᱷᱤᱠ ᱜᱮᱭᱟ ᱟᱡ ᱚᱱᱟᱛᱮ ᱯᱟᱲᱦᱟᱣ ᱠᱷᱟᱱ ᱦᱚᱸ ᱱᱟᱯᱟᱭ ᱠᱟᱛᱷᱟ ᱯᱟᱲᱦᱟᱣ ᱫᱚ ᱴᱷᱤᱠ ᱜᱮᱭᱟ ᱾ ᱛᱷᱚᱲᱟ ᱟᱹᱭᱫᱟᱹᱨ ᱢᱮᱱᱟᱜᱼᱟ ᱡᱟᱦᱟᱸ ᱛᱮᱜᱮᱢ ᱯᱟᱲᱦᱟᱣ ᱫᱟᱲᱮᱭᱟᱜᱼᱟ ᱾ ᱢᱮᱱᱠᱷᱟᱱ ᱱᱚᱣᱟ ᱫᱚ ᱵᱟᱝ ᱠᱟᱱᱟ ᱡᱮ ᱤᱧ ᱫᱚ ᱥᱟᱱᱛᱟᱲ ᱯᱟᱹᱨᱥᱤ ᱛᱮ ᱵᱟᱹᱧ ᱯᱟᱲᱦᱟᱜ ᱠᱟᱱᱟ ᱢᱮᱱᱛᱮ ᱚᱱᱟᱧ ᱵᱤᱨᱩᱫᱟ ᱾ ᱵᱤᱨᱩᱫ ᱫᱚ ᱵᱟᱝ ᱜᱟᱱᱚᱜᱼᱟ ᱾ ᱢᱮᱱᱠᱷᱟᱱ ᱟᱢ ᱥᱮᱬᱟᱭ ᱢᱮ ᱪᱮᱫ ᱢᱮ ᱚᱱᱟ ᱡᱤᱱᱤᱥᱴᱟ ᱡᱮᱦᱮᱛᱩ ᱟᱵᱚᱣᱟᱜ ᱱᱤᱡᱮᱨᱟᱜ ᱡᱟᱱᱟᱢ ᱟᱲᱟᱝ ᱠᱟᱱᱟ ᱾ ᱚᱱᱟ ᱪᱮᱫ ᱢᱮ ᱵᱟᱠᱷᱟᱱ ᱪᱮᱫᱟᱜ ᱤᱧ ᱞᱟᱹᱭᱫᱟ ᱜᱚᱢᱠᱮ ᱦᱟᱯᱮᱱ ᱫᱤᱱ ᱨᱮ ᱚᱱᱠᱟᱱ ᱦᱚᱲ ᱠᱚᱜᱮ ᱦᱚᱲ ᱠᱚᱴᱷᱮᱱ ᱠᱤᱱᱛᱩ ᱞᱟᱡᱟᱣ ᱦᱚᱪᱚᱜᱼᱟ ᱠᱚ, ᱪᱮᱫᱟᱜ ᱤᱧ ᱞᱟᱹᱭᱟ ᱜᱚᱝᱠᱮ ᱡᱩᱫᱤ ᱫᱟᱹᱭᱠᱟᱹᱧ ᱞᱟᱹᱭᱟ ᱦᱚᱭᱛᱚ ᱧᱮᱞ ᱢᱮ ᱢᱤᱫᱴᱟᱝ ᱮᱴᱟᱜ ᱜᱟᱛᱟᱠ ᱨᱮᱱ ᱦᱚᱲ ᱡᱩᱫᱤ ᱱᱮᱛᱟᱨ ᱫᱚᱵᱚᱱ ᱧᱮᱞᱫᱟ ᱡᱟᱦᱟᱱᱟᱜ ᱜᱚᱴᱟ ᱠᱚᱨᱮ ᱠᱤᱱᱛᱩ ᱪᱤᱠᱤ ᱛᱮ ᱚᱞᱚᱜ ᱠᱟᱱᱟ ᱾
ᱮᱠᱫᱚᱢ ᱮᱠᱫᱚᱢ ᱾
ᱛᱟᱦᱚᱞᱮ ᱩᱱ ᱚᱠᱛᱚ ᱨᱮ ᱡᱩᱫᱤ ᱡᱩᱫᱤ ᱮᱴᱟᱜ ᱜᱟᱛᱟᱠ ᱨᱮᱱ ᱦᱚᱲᱮ ᱠᱩᱞᱤ ᱠᱮᱫ ᱢᱮᱭᱟᱭ ᱮ ᱵᱟᱹᱵᱩ ᱢᱟᱥᱮ ᱞᱟᱹᱭ ᱢᱮ ᱚᱱᱟ ᱠᱟᱸᱛ ᱨᱮ ᱪᱮᱫ ᱚᱞ ᱟᱠᱟᱱᱟ? ᱚᱱᱟ ᱠᱚ ᱞᱟᱹᱭᱟ ᱪᱮᱫᱟᱜ ᱚᱞᱪᱤᱠᱤ ᱛᱮ ᱟᱨ ᱥᱟᱱᱛᱟᱲᱤ ᱯᱟᱹᱨᱥᱤ ᱛᱮ ᱚᱞ ᱟᱠᱟᱱᱟ ᱾ ᱛᱟᱦᱚᱞᱮ ᱢᱟᱥᱮ ᱯᱟᱲᱦᱟᱣ ᱠᱟᱛᱮᱜ ᱟᱸᱡᱚᱢᱟᱹᱧ ᱢᱮ ᱾ ᱟᱫᱚ ᱡᱚᱠᱷᱚᱱ ᱩᱱᱤ ᱠᱚᱲᱟ ᱜᱤᱫᱽᱨᱟᱹ ᱵᱟᱭ ᱯᱟᱲᱦᱟᱣ ᱫᱟᱲᱮᱭᱟᱜᱼᱟ ᱦᱮᱸ ᱥᱮ ᱾ ᱛᱚᱠᱷᱚᱱ ᱚᱱᱟ ᱠᱷᱚᱱᱟᱜ ᱞᱟᱡᱟᱣ ᱪᱮᱫ ᱦᱩᱭ ᱫᱟᱲᱮᱭᱟᱜᱼᱟ ᱞᱟᱹᱭ ᱢᱮᱥᱮ ᱜᱚᱝᱠᱮ?
ᱥᱟᱹᱨᱤ ᱠᱟᱛᱷᱟ ᱠᱟᱱᱟ ᱪᱮᱫᱟᱜ ᱥᱮ ᱵᱟᱭ ᱞᱟᱹᱭ ᱫᱟᱲᱮᱭᱟᱜ ᱠᱷᱟᱱ ᱫᱚ ᱟᱹᱰᱤ ᱞᱟᱡᱟᱣ ᱨᱮᱱᱟᱜ ᱠᱟᱛᱷᱟ ᱠᱟᱱᱟ ᱾ ᱱᱤᱡᱮᱨᱟᱜ ᱟᱲᱟᱝ ᱛᱮ ᱟᱹᱞᱤᱧ ᱞᱤᱧ ᱞᱟᱹᱭ ᱞᱮᱠᱷᱟᱱ ᱫᱚ ᱾
ᱦᱳᱭ ᱦᱳᱭ ᱾ ᱦᱳᱭ, ᱟᱫᱚ ᱤᱱᱟᱹ ᱤᱭᱟᱹᱛᱮ ᱤᱧᱫᱩᱧ ᱞᱟᱹᱭᱟ ᱥᱟᱱᱟᱢ ᱟᱻ ᱫᱤᱥᱚᱢ ᱨᱮᱱ ᱮᱻ ᱥᱟᱱᱛᱟᱲ ᱜᱤᱧ ᱢᱮᱛᱟ ᱠᱚᱣᱟ ᱾ ᱡᱮ ᱡᱟᱦᱟᱸ ᱢᱟᱫᱽᱫᱷᱚᱢ ᱛᱮᱯᱮ ᱯᱟᱲᱦᱟᱣ ᱟᱠᱟᱱ ᱥᱮᱯᱮ ᱯᱟᱲᱦᱟᱜ ᱠᱟᱱ ᱪᱮᱫ ᱦᱚᱸ ᱱᱚᱣᱟ ᱫᱚ ᱵᱟᱭ ᱢᱮᱴᱟᱨᱟ, ᱢᱮᱱᱠᱷᱟᱱ ᱱᱤᱡᱮᱨᱟᱜ ᱡᱟᱱᱟᱢ ᱟᱲᱟᱝ ᱫᱚ ᱠᱤᱱᱛᱩ ᱥᱮᱬᱟ ᱠᱟᱜ ᱯᱮ ᱥᱮ ᱱᱤᱡᱮᱨᱟᱜ ᱪᱤᱠᱤ ᱡᱟᱦᱟᱸ ᱠᱚ ᱢᱮᱛᱟᱜ ᱚᱱᱟ ᱚᱞ ᱪᱤᱠᱤ ᱚᱱᱟ ᱦᱚᱸ ᱠᱤᱱᱛᱩ ᱥᱮᱬᱟ ᱠᱟᱜ
ᱮᱠᱫᱚᱢ ᱟᱹᱰᱤ ᱱᱟᱯᱟᱭ ᱠᱟᱛᱷᱟ᱾ ᱟᱹᱞᱤᱧ ᱦᱚᱞᱤᱧ ᱞᱟᱹᱭᱟ ᱡᱮ ᱡᱟᱦᱟᱱᱟᱜ ᱛᱮᱜᱮ ᱟᱲᱟᱝ ᱛᱮᱵᱮᱱ ᱯᱟᱲᱦᱟᱜ ᱠᱟᱱ ᱠᱤᱱᱛᱩ ᱱᱤᱡᱮᱨᱟᱜ ᱟᱲᱟᱝ ᱛᱮ ᱯᱟᱲᱦᱟᱣ ᱞᱮᱱᱠᱷᱟᱱ ᱫᱚ ᱟᱵᱮᱱ ᱜᱤ ᱟᱹᱰᱤ ᱱᱟᱯᱟᱭ ᱥᱮ ᱡᱟᱦᱟᱱᱟᱜ ᱡᱤᱱᱤᱥ ᱨᱮ ᱢᱟᱱᱮ ᱠᱟᱹᱢᱤ ᱨᱮ ᱟᱹᱰᱤ ᱟᱥᱟᱱ ᱵᱮᱱ ᱵᱩᱡᱷᱟᱹᱣᱟ ᱥᱮ ᱵᱤᱱ ᱵᱩᱡᱷᱟᱹᱣᱟ᱾
ᱩᱸᱦᱩ ᱮᱠᱟᱞ᱾
ᱡᱚᱠᱷᱚᱱᱤᱧ ᱯᱟᱲᱦᱟᱣ ᱟᱠᱟᱱᱟ᱾
ᱜᱚᱢᱠᱮ ᱡᱩᱫᱤ ᱤᱧ ᱢᱤᱫᱴᱟᱝ ᱫᱟᱹᱭᱠᱟᱹᱧ ᱞᱟᱹᱭᱟ ᱫᱟᱹᱭᱠᱟᱹ ᱡᱩᱫᱤᱧ ᱞᱟᱹᱭᱟ ᱛᱟᱦᱚᱞᱮ ᱜᱚᱢᱠᱮ ᱪᱮᱫᱟᱜ ᱤᱧ ᱞᱟᱹᱭᱟ ᱜᱟᱛᱟᱠ ᱨᱮᱱ ᱦᱚᱲ ᱧᱮᱞ ᱢᱮ ᱟᱠᱚᱣᱟᱜ ᱯᱟᱹᱨᱥᱤ ᱛᱮ ᱯᱟᱲᱦᱟᱣ ᱠᱟᱛᱮᱜ ᱵᱷᱟᱹᱜᱤ ᱵᱷᱟᱹᱜᱤ ᱴᱷᱟᱶ ᱨᱮᱠᱚ ᱥᱮᱴᱮᱨ ᱠᱟᱱᱟ ᱱᱤᱛ ᱦᱟᱹᱵᱤᱡ ᱦᱮᱸ ᱵᱟᱝ ᱛᱟᱦᱚᱞᱮ ᱩᱱᱠᱩ ᱧᱮᱞ ᱢᱮ ᱟᱠᱣᱟᱜ ᱱᱤᱡᱮᱨ ᱯᱚᱨᱥᱤ ᱛᱮ ᱯᱟᱲᱦᱟᱣ ᱠᱟᱛᱮᱫ ᱚᱸᱰᱮ ᱴᱷᱟᱶ ᱨᱮᱠᱚ ᱥᱮᱴᱮᱨ ᱠᱟᱱᱟ ᱢᱟᱨᱟᱝ ᱢᱟᱨᱟᱝ ᱴᱷᱟᱶ ᱨᱮ᱾ ᱠᱤᱱᱛᱩ ᱟᱵᱚ ᱡᱩᱫᱤ ᱟᱵᱚᱣᱟᱜ ᱱᱤᱡᱮᱨ ᱡᱟᱱᱟᱢ ᱟᱲᱟᱝ ᱛᱮ ᱚᱱᱠᱟᱜᱮ ᱯᱟᱲᱦᱟᱜ ᱟᱵᱚᱱ ᱚᱵᱚᱥᱥᱳᱭ ᱱᱤᱥᱪᱳᱭ ᱢᱤᱫ ᱫᱤᱱ ᱦᱤᱞᱳᱜ ᱟᱵᱚ ᱚᱱᱠᱟ ᱪᱮᱛᱟᱱ ᱴᱷᱟᱶ ᱨᱮᱵᱚᱱ ᱥᱮᱴᱮᱨ ᱫᱟᱲᱮᱭᱟᱜᱼᱟ ᱦᱮᱸ ᱥᱮ ᱵᱟᱝ ᱜᱚᱝᱠᱮ?
ᱮᱠᱫᱚᱢ ᱟᱹᱰᱤ ᱱᱟᱯᱟᱭ ᱠᱟᱛᱷᱟ ᱵᱮᱱ ᱞᱟᱹᱭ ᱠᱟᱫᱟ᱾ ᱱᱤᱡᱮᱨᱟᱜ ᱟᱲᱟᱝ ᱛᱮ ᱯᱟᱲᱦᱟᱣ ᱞᱮᱠᱷᱟᱱ ᱫᱚ ᱱᱤᱥᱪᱳᱚᱭ ᱞᱟᱯᱷᱟᱝ ᱥᱮᱪᱮᱫ ᱨᱮᱫᱚᱢ ᱥᱮᱱ, ᱥᱮᱱ ᱫᱟᱲᱮᱭᱟᱜᱼᱟ ᱥᱮᱢ ᱢᱤᱫᱴᱮᱱ ᱵᱷᱟᱹᱜᱤ ᱡᱤᱱᱤᱥᱮᱢ ᱠᱚᱨᱟᱣ ᱫᱟᱲᱮᱭᱟᱜᱼᱟ ᱱᱤᱭᱟᱹ ᱫᱚᱞᱤᱧ ᱞᱟᱹᱭ ᱦᱚᱪᱚᱭᱟ᱾
ᱦᱳᱭ ᱦᱳᱭ ᱟᱫᱚ ᱚᱱᱟ ᱤᱭᱟᱹᱛᱮ ᱤᱧ ᱫᱩᱧ ᱞᱟᱹᱭ ᱟᱠᱚᱣᱟ ᱡᱮ ᱡᱟᱦᱟᱸᱭ ᱠᱚ ᱟᱻ ᱱᱚᱜᱚᱭ ᱡᱮᱢᱚᱱ ᱡᱩᱫᱤ ᱵᱚᱱ ᱧᱮᱞᱟ ᱢᱤᱫᱴᱮᱱ ᱫᱟᱹᱭᱠᱟᱹ ᱞᱮᱠᱟ᱾ ᱢᱤᱫᱴᱟᱝ ᱜᱤᱫᱽᱨᱟᱹ ᱡᱚᱠᱷᱚᱱ ᱦᱩᱰᱤᱧ ᱠᱷᱚᱱᱟᱜᱼᱮ ᱯᱟᱲᱦᱟᱜ ᱟᱭ ᱥᱮ ᱦᱩᱰᱤᱧ ᱠᱷᱚᱱᱟᱜ ᱦᱟᱨᱟ ᱵᱩᱨᱩᱜ ᱟᱭ ᱡᱩᱫᱤ ᱵᱮᱱ ᱧᱮᱞᱟ ᱮᱴᱟᱜ ᱜᱟ ᱦᱮᱸᱥᱮ ᱡᱟᱦᱟᱸᱭ ᱵᱟᱝᱞᱟᱛᱮ ᱯᱟᱲᱦᱟᱜ ᱠᱟᱱᱟᱭ ᱩᱱᱤ ᱫᱚ ᱧᱮᱞ ᱢᱮ ᱚᱲᱟᱜ ᱨᱮᱦᱚᱸ ᱵᱟᱝᱞᱟᱛᱮ ᱨᱚᱲᱮᱫᱼ ᱟᱭ ᱦᱮᱸᱥᱮ ᱩᱱᱤ ᱞᱟᱹᱜᱤᱫ ᱫᱚ ᱴᱷᱤᱠ ᱜᱮᱭᱟ ᱡᱟᱦᱟᱸᱭ ᱮᱴᱟᱜ ᱜᱟᱛᱟᱠ ᱨᱮᱱ ᱦᱚᱲ ᱠᱟᱱᱟᱭ᱾ ᱟᱵᱚ ᱡᱚᱠᱷᱚᱱ ᱥᱟᱛᱟᱲᱤ ᱯᱟᱹᱨᱥᱤ ᱛᱮ ᱟᱵᱚ ᱢᱟ ᱱᱚᱰᱮᱢ ᱨᱚᱲᱮᱜᱼᱟ ᱥᱟᱱᱛᱟᱲᱤ ᱛᱮ ᱱᱤᱡᱮᱨᱟᱜ ᱟᱭᱳ ᱟᱲᱟᱝ ᱛᱮ ᱟᱨ ᱡᱚᱠᱷᱚᱱ ᱤᱛᱩᱱ ᱟᱥᱲᱟᱢ ᱪᱟᱞᱟᱜ ᱚᱸᱰᱮ ᱡᱩᱫᱤ ᱵᱟᱝᱜᱮ ᱢᱟᱫᱽᱫᱷᱚᱢ ᱛᱮᱢ ᱧᱟᱢᱟ ᱛᱟᱦᱚᱞᱮ ᱚᱱᱮ ᱡᱮ ᱢᱤᱫᱴᱟᱝ ᱯᱷᱟᱨᱟᱠ ᱧᱮᱞ ᱧᱟᱢᱚᱜ ᱠᱟᱱᱟ ᱚᱲᱟᱜ ᱨᱮᱫᱚ ᱤᱧ ᱨᱚᱲᱮᱫ ᱛᱟᱦᱮᱸᱫ ᱤᱭᱟᱹ ᱟᱭᱩ ᱟᱨ ᱚᱸᱰᱮ ᱫᱚ ᱨᱚᱲ ᱦᱩᱭᱩᱜ ᱠᱟᱱ ᱛᱤᱧᱟᱹ ᱢᱟ ᱤᱧ ᱚᱸᱰᱮᱧ ᱞᱟᱹᱭᱮᱫ ᱛᱟᱦᱮᱸ ᱫᱟᱠᱟ ᱦᱟᱸᱰᱮ ᱵᱷᱟᱛ᱾ ᱢᱟᱱᱮ ᱠᱤᱪᱷᱩ ᱢᱤᱫᱴᱟᱝ ᱟᱞᱟᱫᱟᱜ ᱠᱟᱱᱟ᱾ ᱦᱮᱸ ᱥᱮ ᱵᱟᱝ ᱛᱟᱦᱚᱞᱮ ᱮᱱᱛᱮ ᱡᱩᱫᱤ ᱤᱧ ᱱᱤᱡᱮᱨ ᱡᱟᱱᱟᱢ ᱟᱲᱟᱝ ᱛᱤᱧ ᱯᱟᱲᱦᱟᱣ ᱫᱟᱲᱮᱭᱟᱜᱼᱟ᱾ ᱡᱟᱦᱟᱸ ᱩᱰᱩᱝ ᱤᱧ ᱚᱲᱟᱜ ᱨᱤᱧ ᱨᱚᱲ ᱮᱫᱟ ᱚᱱᱟ ᱩᱰᱩᱝ ᱦᱚᱸ ᱤᱛᱩᱱ ᱟᱥᱲᱟ ᱨᱤᱧ ᱨᱚᱲᱟ ᱡᱮᱢᱚᱱ ᱤᱧᱤᱧ ᱨᱚᱲᱟ ᱮᱭᱳ ᱫᱟᱠᱟ ᱫᱮᱱ᱾ ᱤᱧ ᱦᱚᱸ ᱦᱟᱸᱰᱮ ᱡᱩᱫᱤᱧ ᱤᱭᱟᱹ ᱨᱤᱧ ᱨᱚᱲᱟ ᱟᱻ ᱤᱛᱩᱱ ᱟᱥᱲᱟ ᱨᱮ ᱚᱱᱟᱜᱮ ᱥᱮᱬᱟ ᱟᱹᱧᱟ ᱮᱭᱩ ᱫᱟᱠᱟ ᱫᱮᱱ ᱢᱟᱱᱮ ᱵᱩᱡᱷᱟᱹ-ᱟ ᱟᱢ ᱟᱭᱳ ᱫᱟᱠᱟᱭ ᱮᱢᱟᱢᱟᱭ᱾
ᱮᱠᱫᱚᱢ ᱟᱹᱰᱤ ᱱᱟᱯᱟᱭ ᱠᱟᱛᱷᱟ ᱵᱮᱱ ᱞᱟᱹᱭ ᱟᱠᱟᱫᱟ᱾ ᱮᱠᱫᱚᱢ ᱥᱟᱹᱨᱤ ᱠᱟᱛᱷᱟ ᱠᱟᱱ ᱜᱮᱭᱟ ᱪᱟᱥ ᱱᱤᱭᱟᱹ ᱠᱚᱫᱚ᱾
ᱟᱠᱚ ᱠᱤᱱᱛᱩ ᱟᱵᱚ ᱠᱚ ᱛᱟᱞᱟ ᱴᱷᱮᱱ ᱵᱟᱝ ᱵᱩᱡᱽ ᱵᱩᱡᱽ ᱠᱷᱟᱹᱛᱤᱨ ᱥᱮ ᱵᱟᱝ ᱵᱟᱲᱟᱭ ᱠᱷᱟᱹᱛᱤᱨ ᱦᱚᱲ ᱠᱚ ᱟᱵᱚ ᱠᱚᱵᱚᱱ ᱵᱤᱨᱳᱫᱮᱜᱼᱟ ᱠᱚ᱾ ᱦᱮᱸ ᱵᱟᱝ ᱦᱮᱸ ᱟᱫᱚ ᱩᱱᱠᱩ ᱤᱧ ᱱᱚᱣᱟᱜᱤᱧ ᱞᱟᱹᱭᱟᱠᱚᱣᱟ ᱡᱮ ᱟᱯᱮ ᱠᱚ ᱵᱟᱯᱮ ᱵᱟᱲᱟᱭᱟ ᱴᱷᱤᱠ ᱜᱮᱭᱟ ᱢᱮᱱᱠᱷᱟᱱ ᱦᱤᱡᱩᱜ ᱯᱮ ᱥᱟᱱᱟᱢ ᱠᱚᱛᱮ ᱵᱚᱱ ᱥᱮᱬᱟᱭᱟ ᱟᱨ ᱟᱵᱚᱭᱟᱜ ᱥᱟᱱᱛᱟᱲᱤ ᱯᱟᱹᱨᱥᱤ ᱚᱞ ᱪᱤᱠᱤ ᱞᱟᱯᱷᱟᱝ ᱥᱮᱜ ᱥᱮᱜ ᱵᱚᱱ ᱞᱟᱦᱟ ᱤᱫᱤᱭᱟ ᱥᱮ ᱫᱤᱥᱚᱢ ᱫᱤᱥᱚᱢ ᱵᱚᱱ ᱯᱟᱥᱱᱟᱣᱟ ᱾
ᱦᱮᱸ ᱟᱹᱰᱤ ᱱᱟᱯᱟᱭ ᱠᱟᱛᱷᱟ᱾ ᱱᱚᱜᱼᱚ ᱱᱤᱭᱟᱹ ᱜᱮ ᱟᱞᱮ ᱟᱛᱳ ᱥᱮᱫ ᱧᱮᱞ ᱞᱮᱠᱷᱟᱱ ᱫᱚ ᱧᱮᱞ ᱠᱟᱜ ᱜᱤᱧ ᱠᱤᱱᱛᱩᱼᱼ ᱠᱤᱪᱷᱩ ᱢᱮᱱᱟᱜ ᱠᱚᱣᱟ ᱟᱹᱰᱤ - ᱨᱟᱹᱥᱠᱟᱹ ᱜᱮᱠᱚ ᱵᱩᱡᱷᱟᱹᱣᱟ ᱠᱤᱪᱷᱩ ᱢᱮᱱᱟᱜ ᱠᱚᱣᱟ ᱱᱚᱜ-ᱚ ᱱᱚᱝᱠᱟᱼᱼ ᱡᱟᱦᱟᱸ ᱵᱤᱱ ᱞᱟᱹᱭ ᱠᱮᱫᱟ ᱵᱤᱨᱩᱫ, ᱛᱚ ᱱᱚᱣᱟ ᱤᱧ ᱫᱩᱧ ᱟᱥᱟᱜᱼᱟ ᱡᱮ -ᱦᱟᱹᱡᱩᱜ ᱢᱟᱠᱩ ᱟᱨᱼᱼ ᱥᱮᱞᱮᱫ ᱨᱮᱠᱚ ᱛᱟᱦᱮᱱ ᱢᱟ ᱟᱨ ᱡᱮᱢᱚᱱ ᱱᱤᱡᱮᱨᱟᱜ ᱟᱲᱟᱝ ᱛᱮ ᱞᱟᱯᱷᱟᱝ ᱥᱮᱪᱮᱫ ᱥᱮᱜ ᱠᱚ ᱞᱟᱦᱟ ᱤᱫᱤ ᱢᱟ, ᱟᱨ ᱠᱚᱨᱟᱣ ᱞᱮᱠᱷᱟᱱ ᱡᱚᱛᱚ ᱦᱚᱲᱟᱜ ᱡᱟᱦᱟᱸ ᱥᱟᱱᱛᱟᱲ ᱥᱚᱢᱟᱡᱽ ᱨᱮ ᱢᱮᱱᱟᱜ ᱠᱚᱣᱟᱼᱼ ᱱᱟᱯᱟᱭ ᱜᱮ ᱦᱩᱭᱩᱜ ᱛᱟᱠᱚᱣᱟ ᱜᱤᱫᱽᱨᱟᱹ ᱢᱟᱱᱮ ᱢᱟᱹᱭ ᱵᱟᱹᱵᱩ ᱛᱟᱠᱚᱣᱟᱜ᱾
ᱡᱟᱦᱟᱸ ᱞᱮᱠᱟᱧ ᱫᱟᱹᱭᱠᱟᱹ ᱥᱚᱢᱮᱛᱤᱧ ᱞᱟᱹᱭᱟᱜ ᱢᱮᱭᱟ ᱟᱵᱚ ᱱᱤᱡᱮᱨᱟᱜ ᱡᱟᱱᱟᱢ ᱯᱟᱹᱨᱥᱤ ᱟᱲᱟᱝ ᱜᱩᱨᱩ ᱜᱚᱝᱠᱮ ᱞᱮᱭ ᱠᱟᱜ-ᱟ᱾ ᱟᱢ ᱟᱢᱟᱜ ᱚᱲᱟᱜ ᱞᱟᱹᱜᱤᱫ ᱟᱢᱟᱜ ᱫᱩᱣᱟᱹᱨ ᱞᱟᱹᱜᱤᱫ ᱡᱟᱦᱟᱸᱭ ᱫᱚ ᱵᱟᱭ ᱧᱮᱞᱟ ᱟᱢᱜᱮᱢ ᱧᱮᱞᱟ᱾ ᱥᱮ ᱵᱟᱝ ᱦᱚᱭ ᱤᱧ ᱛᱟᱦᱚᱞᱮ ᱱᱤᱡᱮᱨᱟᱜ ᱡᱟᱱᱟᱢ ᱯᱟᱹᱨᱥᱤᱼᱼ ᱥᱮ ᱵᱟᱢ ᱮᱴᱟᱜ ᱦᱚᱲ ᱫᱚ ᱵᱟᱠᱚ ᱫᱟᱹᱲᱟᱹᱼᱟ ᱟᱨ ᱢᱤᱫᱴᱮᱱ ᱠᱟᱛᱷᱟ ᱢᱮᱱᱟᱜᱼᱟ ᱡᱮ ᱚᱞ ᱢᱮᱱᱟᱜ ᱛᱟᱢᱟ, ᱨᱚᱲ ᱢᱮᱱᱟᱜ ᱛᱟᱢᱟ ᱦᱮᱸ ᱟᱨ ᱚᱱᱛᱮ ᱫᱚ ᱵᱟᱹᱧ ᱞᱮᱭᱟ ᱫᱟ ᱟᱢ ᱦᱚᱸ ᱢᱮᱱᱟᱢ ᱦᱮᱸᱥᱮ ᱚᱝᱠᱟ ᱜᱮ, ᱟᱵ ᱡᱟᱦᱟ ᱞᱮᱠᱟ ᱜᱩᱨᱩ ᱜᱚᱝᱠᱮ ᱞᱮᱭ ᱠᱟᱜ ᱟᱭ ᱛᱚ ᱚᱱᱟ ᱚᱱᱟᱠᱟᱜᱮ ᱟᱵᱚ ᱠᱤᱱᱛᱩᱼᱼ ᱟᱨ ᱱᱚᱣᱟ ᱠᱚ ᱡᱩᱫᱤ ᱵᱟᱝ ᱛᱟᱦᱟᱱ ᱛᱟᱢᱟ ᱵᱚᱱᱟ ᱠᱤᱛᱩ ᱟᱵᱚᱣᱟᱜ ᱡᱟᱦᱟᱸ ᱩᱯᱨᱩᱢ ᱚᱱᱟ ᱠᱤᱱᱛᱩᱼᱼ ᱢᱤᱫ ᱫᱤᱱ ᱦᱳᱞᱳᱜ ᱟᱫ ᱟᱫᱚᱼᱟ ᱦᱮᱸ ᱥᱮ ᱵᱟᱝ ᱜᱚᱝᱠᱮ ᱟᱨ ᱠᱤᱱᱛᱩ ᱟᱨ ᱱᱚᱣᱟ ᱟᱫ ᱫᱚ ᱠᱳᱱᱳᱼᱼ ᱫᱤᱱ ᱟᱵᱚᱱ ᱵᱟᱵᱚᱱ ᱟᱫ ᱪᱚᱣᱟᱜᱼᱟ ᱪᱮᱫᱟᱜ ᱵᱟᱝᱢᱟ ᱟᱵᱚ ᱦᱚᱸᱻ ᱡᱟᱭᱡᱩᱜᱽ ᱱᱚᱣᱟ ᱟᱵᱚᱣᱟᱜ ᱥᱟᱱᱛᱟᱲᱤ ᱯᱟᱹᱨᱥᱤ ᱚᱞᱪᱤᱠᱤ ᱚᱱᱟ ᱥᱟᱶᱛᱮ ᱟᱵᱚᱣᱟᱜ ᱡᱟᱦᱟᱸᱼᱼ ᱞᱮ ᱞᱟᱠᱪᱟ ᱚᱱᱟ ᱠᱚ ᱟᱵᱚ ᱟᱨᱼᱼ ᱦᱟᱸ ᱥᱟᱵ ᱠᱟᱛᱮ ᱵᱚᱱ ᱫᱚᱦᱚᱭᱟ ᱥᱮ ᱮ ᱵᱟᱧᱪᱟᱣ ᱵᱚᱱ ᱫᱚᱦᱚᱭᱟ ᱱᱚᱣᱟ ᱜᱮ ᱟᱵᱚᱣᱟᱜᱼᱼ ᱠᱚᱛ ᱛᱚᱵᱵᱚ ᱠᱟᱱᱟ ᱢᱮᱱᱛᱮᱧ ᱢᱚᱱᱮᱭᱟ ᱥᱮ ᱡᱮ ᱜᱚᱝᱠᱮ?
ᱛᱚ ᱜᱚᱝᱠᱮ ᱚᱠᱛᱚ ᱦᱚᱸ ᱦᱩᱭᱫᱤᱱᱟ ᱾ ᱟᱵᱮᱱ ᱥᱟᱞᱟᱜ ᱨᱚᱲ ᱠᱟᱛᱮ ᱟᱰᱤ ᱱᱟᱯᱟᱭ ᱞᱤᱧ ᱵᱩᱡᱷᱟᱹᱣ ᱠᱮᱫᱟ᱾
ᱟᱪᱪᱷᱟ ᱪᱷᱟ ᱟᱭᱢᱟ ᱥᱟᱨᱦᱟᱣ ᱥᱟᱶᱛᱮ ᱡᱚᱦᱟᱨ ᱟᱹᱞᱤᱧ ᱯᱟᱦᱟᱴᱟ ᱠᱷᱚᱱᱟᱜ ᱦᱚᱸ᱾